ᱦᱮᱸ ᱟᱸᱡᱚᱢᱚᱜ ᱠᱟᱱᱟ ᱜᱚᱝᱠᱮ ᱚᱠᱟᱞᱮᱠᱟ
ᱦᱮᱞᱳ!
ᱦᱮᱞᱳ! ᱦᱮᱸ ᱟᱸᱡᱚᱢᱚᱜ ᱠᱟᱱᱟ ᱤᱧᱟᱹᱜ ᱨᱚᱲ? ᱦᱮᱸ ᱟᱸᱡᱚᱢᱚᱜ ᱠᱟᱱᱟ ᱾ ᱦᱮᱞᱳ!
ᱦᱮᱞᱳ!
ᱦᱮᱸ ᱦᱮᱞᱳ!
ᱞᱮᱜ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱟᱢᱟᱜ ᱨᱚᱲ ᱫᱚ ᱠᱤᱱᱛᱩ ᱵᱟᱹᱧ ᱟᱸᱡᱚᱢ ᱧᱟᱢᱮᱜᱼᱟ ᱦᱟᱸᱜ ᱾
ᱦᱮᱞᱳ!
ᱮᱸᱻ ᱥᱟᱭᱚᱫ ᱟᱸ ᱤᱧᱟᱹᱜ ᱫᱚ ᱦᱟᱸᱜ ᱱᱮᱴᱣᱟᱨ ᱢᱟ ᱴᱷᱤᱠ ᱜᱮ ᱫᱮᱠᱷᱟᱭ ᱟᱭ ᱢᱚᱱᱮ ᱦᱚᱭ ᱟᱢᱟᱜ ᱱᱮᱴᱣᱟᱨᱟᱜ ᱥᱚᱢᱚᱥᱥᱟᱜ ᱠᱟᱱᱟ!
ᱦᱮᱞᱳ!
ᱦᱮᱞᱳ!
ᱦᱟᱸ ᱦᱮᱞᱳ!
ᱦᱮᱸ ᱱᱤᱛᱟᱱᱟ ᱟᱸᱡᱚᱢᱚᱜ ᱠᱟᱱᱟ ᱾
ᱟᱪᱪᱷᱟ ᱟᱪᱪᱷᱟ ᱾ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ ᱱᱤᱛᱚᱜ ᱾
ᱚ ᱾
ᱩᱸ ᱦᱮᱸ ᱵᱮᱥ ᱵᱷᱟᱲᱟ ᱜᱮ ᱾ ᱟᱢ ᱫᱚ?
ᱦᱳᱭ ᱤᱧᱦᱚᱸ ᱮᱠᱷᱚᱱ ᱫᱚ ᱵᱮᱥ ᱵᱟᱲᱟ ᱜᱮ ᱾
ᱪᱮᱜ ᱠᱚ ᱪᱤᱠᱟᱹ ᱵᱟᱲᱟᱭ ᱦᱩᱭᱩᱜ ᱠᱟᱱᱟ ᱱᱤᱛᱚᱜ?
ᱱᱚᱜᱼᱚᱭ ᱯᱷᱟᱸᱠᱟ ᱥᱮᱫᱤᱧ ᱦᱮᱡ ᱟᱠᱟᱱ ᱨᱟᱥᱛᱟ ᱥᱮᱫ ᱾
ᱦᱮᱞᱳᱻ
ᱦᱮᱸ ᱦᱮᱞᱳ! ᱦᱮᱞᱳ!
ᱦᱮᱞᱳ!
ᱦᱮᱸ ᱦᱮᱞᱳ!
ᱦᱮᱞᱳ!
ᱦᱮᱞᱳ! ᱟᱸᱡᱚᱢᱚᱜ ᱠᱟᱱᱟ ᱱᱤᱛᱳᱜ?
ᱦᱮᱞᱳ!
ᱦᱮᱸ ᱦᱮᱞᱳ!
ᱱᱤᱛᱚᱜ ᱟᱨᱚ ᱰᱤᱥᱴᱟᱵᱽ ᱠᱮᱜᱼᱟᱭ ᱾
ᱦᱮᱞᱳ!
ᱦᱮᱞᱳ,
ᱦᱮᱸ ᱦᱮᱞᱳ ᱟᱸᱡᱚᱢᱚᱜ ᱠᱟᱱᱟ?
ᱦᱮᱞᱳ,
ᱦᱟᱞᱳᱣ, ᱦᱟᱞᱳᱣ ᱦᱟᱞᱳ,
ᱦᱮᱞᱳᱣ, ᱨᱚᱲ ᱠᱤᱱᱛᱩ ᱵᱟᱝ ᱟᱸᱡ ᱧᱟᱢ ᱩᱛᱟᱹᱨᱚᱜ ᱠᱟᱱ ᱜᱮᱭᱟ ᱱᱤᱛ᱾ ᱦᱮᱸ ᱱᱤᱛᱚᱜ ᱟᱸᱡᱚᱢᱚᱜ ᱠᱟᱱᱟ ᱱᱮᱴᱳᱣᱟᱨᱠ ᱟᱹᱰᱤᱜᱟᱱᱮ ᱥᱚᱢᱚᱥ ᱥᱟᱭᱮᱫ ᱛᱟᱢᱟ᱾
ᱦᱮᱸ ᱨᱟᱥᱛᱟ ᱥᱮᱡ ᱤᱧ ᱦᱮᱡ ᱟᱠᱟᱱᱟ ᱮᱱᱛᱮ ᱨᱮᱦᱚᱸ ᱨᱮᱥᱴ ᱱᱮᱴᱣᱟᱨᱠ ᱵᱟᱭ ᱧᱟᱢᱮᱫᱼᱟ ᱫᱷᱟᱹᱴ᱾
ᱮᱻ ᱱᱤ ᱱᱤᱛ ᱦᱚᱸ ᱨᱚᱲ ᱫᱚᱝ ᱟᱸᱡᱚᱢᱚᱜ ᱠᱟᱱᱟ ᱠᱟᱴᱟ ᱠᱟᱴᱟ ᱾ ᱱᱤᱛᱚᱜ ᱫᱚ ᱟᱸᱡᱚᱢᱚᱜ ᱠᱟᱱᱟ ᱟᱫᱚ ᱠᱟᱹᱡ ᱛᱟᱞᱟ ᱛᱟᱞᱟ ᱠᱟᱴᱟᱜ ᱠᱟᱱ ᱛᱟᱦᱮᱱᱟ ᱟᱪᱷᱟ ᱢᱟ ᱞᱟᱹᱭᱢᱮ ᱱᱤᱛᱚᱜ ᱾
ᱚᱸ ᱫᱤᱭᱮ ᱛᱟᱦᱚᱞᱮ ᱟᱢ ᱜᱮ ᱪᱮᱫ? ᱠᱚᱢ ᱪᱤᱠᱟ ᱵᱟᱲᱟᱭᱮᱫᱟ? ᱦᱮᱸ ᱦᱮᱞᱳ᱾
ᱦᱩᱸ ᱞᱟᱹᱭᱢᱮ ᱱᱤᱛᱳᱜ ᱟᱸ ᱟᱸᱡᱚᱢᱚᱜ ᱠᱟᱱᱟ ᱟᱸᱡᱚᱢᱚᱜ ᱠᱟᱱᱟ ᱞᱟᱹᱭ ᱢᱮ
ᱦᱮᱸ ᱢᱮᱱᱫᱟᱹᱧ ᱟᱢᱜᱮ ᱪᱮᱫ ᱠᱚᱢ ᱪᱤᱠᱟᱹ ᱵᱟᱲᱟᱭᱮᱫᱟ?
ᱪᱤᱠᱟᱹ ᱵᱟᱝ ᱤ ᱠᱟᱹᱢᱤ ᱠᱚ ᱥᱤᱨᱟᱹ ᱵᱟᱲᱟ ᱠᱟᱛᱮᱫ ᱡᱚᱢ ᱠᱟᱛᱮ ᱠᱟᱹᱴᱤᱡ ᱵᱟᱨᱦᱮ ᱥᱮᱫ ᱤᱧ ᱩᱰᱩᱠ ᱠᱟᱱᱟ᱾
ᱚ ᱟᱪᱪᱷᱟ ᱚ ᱟᱯᱮ ᱛᱟᱦᱚᱞᱮ ᱯᱮ ᱢᱟᱲᱟᱝ ᱜᱚᱫ ᱟᱠᱟᱫ ᱜᱮᱭᱟ᱾
ᱦᱮᱸ ᱢᱟᱲᱟᱝ ᱜᱚᱛ ᱠᱟᱱᱟᱞᱮ᱾ᱟᱯᱮ ᱫᱚ?
ᱟᱞᱮ ᱫᱚ ᱟᱹᱣᱨᱤ ᱦᱮᱸ ᱛᱚᱞᱟ ᱠᱚ ᱜᱤᱰᱤ ᱦᱩᱭᱩᱜ ᱠᱟᱱᱟ᱾
ᱩᱸ ᱵᱟᱝ ᱛᱚᱞᱟ ᱜᱮ ᱜᱤᱰᱤ ᱫᱚ ᱪᱟᱞᱟᱜ ᱠᱟᱱ ᱜᱮᱭᱟ ᱦᱟᱸᱜ ᱵᱟᱝᱟ ᱫᱚ ᱵᱟᱝᱟ ᱦᱟᱸᱜ᱾ ᱟᱫᱚ ᱤᱱᱟᱹ ᱠᱚᱜᱮ ᱫᱚ ᱨᱚᱦᱚᱭ ᱠᱟᱹᱢᱤ ᱠᱚᱫᱚ ᱟᱨ ᱯᱩᱱ ᱢᱚᱬᱮ ᱫᱤᱱ ᱜᱟᱱ ᱯᱚᱨᱮ ᱮᱛᱚᱦᱚᱵᱚᱜᱼᱟ᱾
ᱵᱷᱟᱜᱮ᱾ ᱜᱮ ᱟᱞᱮ ᱢᱟ ᱦᱮᱸᱜ ᱮ ᱛᱚᱞᱟ ᱜᱮᱞᱮ ᱜᱤᱰᱤᱭᱮᱫ-ᱟ ᱛᱟᱦᱞᱮ ᱨᱚᱦᱚᱭ ᱠᱟᱹᱢᱤ ᱫᱚ ᱚᱠᱟᱨᱮ ᱨᱚᱦᱚᱭ ᱜᱮ ᱮᱠᱷᱚᱱ ᱞᱟᱜᱟᱜᱼᱟ ᱢᱤᱫ ᱪᱟᱸᱫᱳ ᱛᱟᱭᱚᱢ ᱜᱮ ᱦᱟᱸᱜ ᱮᱦᱚᱵᱚᱜᱼᱟ᱾
ᱦᱮᱸ ᱦᱮᱸ ᱦᱮᱸ ᱟᱨᱚ ᱞᱟᱜᱟᱜ ᱜᱮᱭᱟ ᱛᱚ ᱛᱟᱨ ᱢᱟᱱᱮ᱾
ᱦᱩᱸ᱾
ᱩ ᱟᱫᱚ ᱚᱠᱟ ᱞᱮᱠᱟ ᱫᱟᱜ ᱵᱟᱲᱟᱭᱮᱫ ᱟ ᱟᱯᱮ ᱚᱱᱛᱮ ᱫᱚ?
ᱦᱩᱸ ᱫᱟᱜ ᱫᱚ ᱛᱤᱦᱤᱧ ᱫᱚ ᱵᱷᱟᱜᱤ ᱜᱮ ᱫᱟᱜ ᱠᱮᱫᱟᱭ ᱦᱮᱸ ᱟᱫᱚ ᱦᱚᱞᱟ ᱢᱟᱱᱫᱦᱮᱨ ᱢᱟ ᱵᱟᱭ ᱫᱟᱜ ᱟᱠᱟᱫ ᱛᱮ ᱦᱚᱞᱟ ᱢᱟᱱᱫ ᱥᱤᱛᱩᱝ ᱟᱨ ᱚᱱᱟ ᱞᱟᱦᱟ ᱵᱟᱨᱥᱤᱧ ᱥᱮ ᱯᱮ ᱢᱟᱦᱟ ᱚᱸᱰᱮ ᱫᱚ ᱱᱤᱢᱱᱚ ᱪᱟᱯ ᱞᱮᱠᱟᱭ ᱫᱟᱜ ᱠᱟᱫᱟ ᱛᱟᱦᱚᱞᱮ ᱚᱱᱠᱟ ᱫᱟᱜ ᱠᱟᱛᱮᱜ ᱫᱚ ᱠᱟᱹᱢᱤ ᱨᱮᱫᱚ ᱪᱮᱫ ᱦᱚᱸ ᱵᱟᱝ ᱞᱟᱜᱟᱜᱼᱟ᱾
ᱦᱩᱸ ᱦᱩᱸ ᱦᱩᱸ᱾
ᱠᱟᱹᱴᱤᱡ ᱡᱳᱨ ᱧᱚᱜ ᱵᱟᱭ ᱫᱟᱜ ᱞᱮᱠᱷᱟᱱ ᱠᱟᱹᱢᱤ ᱛᱚ ᱵᱟᱝ ᱞᱟᱜᱟᱜ ᱠᱟᱱᱟ ᱪᱮᱫ ᱦᱚᱸ᱾
ᱦᱳᱭ ᱟᱫᱚ ᱚᱱᱛᱮ ᱫᱚ ᱢᱟᱱᱮ ᱫᱟᱜ ᱛᱮ ᱤᱭᱟᱹ ᱢᱟᱱᱮ ᱥᱮᱨᱢᱟ ᱫᱟᱜ ᱛᱮᱜᱮ ᱪᱟᱥᱚᱜᱼᱟ ᱥᱮ ᱱᱚᱣᱟ ᱥᱮᱞᱤ ᱛᱮ?
ᱢᱟ ᱫᱟᱜ ᱛᱮᱜᱮ ᱱᱤᱭᱟᱹ ᱡᱟᱹᱯ ᱪᱟᱥᱟ ᱟᱫᱚ ᱥᱮᱞᱳ ᱫᱚ ᱢᱮᱱᱟᱜ ᱟᱠᱟᱫ ᱢᱮᱱᱠᱷᱟᱱ ᱥᱮᱞᱳ ᱫᱚ ᱟᱨᱠᱤ ᱚᱱᱟ ᱫᱚ ᱩᱱᱟᱹᱜ ᱠᱟᱹᱴᱤᱡ ᱟᱹᱰᱤ ᱢᱟᱨᱟᱝ᱾
ᱟᱪᱪᱷᱟ ᱟᱪᱪᱷᱟ ᱟᱪᱪᱷᱟ᱾
ᱟᱨ ᱥᱮᱞᱚ ᱫᱚ ᱢᱮᱱᱟᱜ ᱨᱮᱦᱚᱸ ᱠᱚᱢ ᱜᱮᱭᱟ ᱚᱱᱠᱟ ᱞᱮᱠᱟ ᱵᱟᱝ᱾
ᱦᱩᱸ᱾
ᱛᱚ ᱩᱭᱟᱹᱜ ᱨᱮᱭᱟᱜ ᱱᱚᱸᱰᱮ ᱥᱮᱞᱳᱛᱮ ᱪᱟᱥ ᱫᱚ ᱥᱚᱢᱵᱷᱚᱵᱽ ᱵᱟᱝ ᱠᱟᱱᱟ᱾
ᱟᱯᱮ ᱫᱚ ᱚᱱᱠᱟ ᱵᱟᱹᱞᱤ ᱥᱮᱻ ᱚᱱᱟ ᱫᱷᱤᱨᱤ ᱫᱤᱥᱚᱢ ᱠᱟᱱᱟ? ᱢᱟᱱᱮ ᱵᱟᱹᱫ ᱠᱚᱣᱟᱜ ᱠᱟᱛᱷᱟᱧ ᱢᱮᱱ ᱮᱫᱟ᱾
ᱯᱟᱞᱤ ᱦᱚᱸ ᱢᱮᱱ ᱵᱟᱝ ᱜᱟᱱᱚᱜᱼᱟ᱾ ᱯᱩᱨᱟᱹ ᱵᱟᱹᱞᱤ ᱦᱚᱸ ᱢᱮᱱ ᱫᱚ ᱵᱟᱝ ᱜᱟᱱᱚᱜᱼᱟ᱾ ᱟᱨ ᱱᱤᱝᱠᱟᱹ ᱡᱟᱸᱦᱟ ᱟᱨᱟᱜ ᱦᱟᱥᱟ ᱠᱚ ᱢᱮᱱᱮᱜᱼᱟ ᱱᱚᱛᱮ ᱚᱱᱮ ᱡᱟᱸᱦᱟ ᱯᱩᱲ ᱦᱟᱥᱟ ᱢᱮᱱᱟᱜ ᱠᱟᱫᱟ, ᱦᱚ
ᱦᱩᱸ ᱦᱩᱸ ᱦᱩᱸ ᱦᱩᱸ᱾ ᱟᱪᱪᱷᱟ ᱟᱪᱪᱷᱟ ᱟᱪᱪᱷᱟ᱾ ᱟᱪᱪᱷᱟ᱾ ᱛᱟᱦᱚᱞᱮ ᱱᱤᱛᱚᱜ ᱫᱚ ᱦᱟᱸᱜ ᱟᱫᱚ ᱥᱮᱞᱳ ᱛᱮᱸᱦᱚ ᱟᱨ ᱥᱮᱨᱢᱟ ᱡᱟᱹᱲᱤ ᱫᱟᱜ ᱛᱮᱸᱦᱚ ᱪᱟᱥᱚᱜᱼᱟ ᱛᱚ᱾ ᱟᱫᱚ ᱱᱤᱭᱟᱹ ᱫᱷᱟᱣ ᱫᱚ ᱛᱚ ᱱᱤᱭᱟᱹ ᱥᱳᱢᱳᱭ ᱫᱚ ᱦᱟᱸᱜ ᱥᱮᱨᱢᱟ ᱡᱟᱹᱲᱤ ᱫᱟᱜ ᱛᱮᱜᱮ ᱪᱟᱥᱚᱜᱼᱟ ᱦᱮᱸᱥᱮ ᱡᱷᱚᱛᱚ ᱡᱟᱭᱜᱟ ᱨᱮᱜᱮ᱾ ᱟᱫᱚᱻ ᱦᱚᱞᱟ ᱢᱟᱦᱟᱫᱮᱨ ᱫᱚ ᱥᱤᱛᱩᱝ ᱜᱚᱫ ᱞᱮᱜᱼᱟᱭ ᱚᱱᱟ ᱞᱟᱦᱟ ᱫᱤᱱ ᱫᱚ ᱢᱟᱱᱮ ᱚᱱᱟ ᱟ ᱞᱟᱦᱟ ᱫᱤᱱ ᱫᱷᱟᱹᱨᱤᱜ ᱫᱚ ᱵᱷᱟᱜᱤ ᱜᱮ ᱫᱟᱜ ᱵᱟᱲᱟ ᱟᱠᱟᱜ ᱟᱭ᱾ ᱟᱫᱚ ᱵᱳᱛᱽ ᱠᱚᱨᱮ ᱫᱚ ᱫᱟᱜ ᱯᱮᱨᱮᱜ ᱠᱟᱱ ᱜᱮᱭᱟ, ᱛᱚ ᱥᱤ ᱠᱚ ᱥᱩᱵᱤᱫᱟᱜ ᱠᱟᱱ ᱜᱮᱭᱟ ᱦᱟᱸᱜ᱾
ᱟᱪᱪᱷᱟ ᱟᱪᱪᱷᱟ ᱵᱷᱟᱹᱜᱤ ᱜᱮ ᱛᱟᱦᱞᱮ᱾
ᱟ ᱤᱭᱟᱹ ᱦᱟᱠᱩ ᱥᱟᱵ ᱠᱚᱫᱚ ᱯᱮ ᱩᱱᱩᱠ ᱞᱮᱱᱟ ᱥᱮ ᱵᱟᱝ?
ᱪᱤᱞᱤ?
ᱮᱭᱟ ᱦᱟᱹᱠᱩ ᱥᱟᱵ ᱠᱚᱫᱚ ᱯᱮ ᱩᱱᱩᱠ ᱞᱮᱱᱟ ᱥᱮ ᱵᱟᱝ ᱱᱤᱭᱟᱹ ᱫᱟᱜ ᱫᱤᱱ ᱨᱮ? ᱢᱮᱱᱮᱫᱟᱹᱤᱧ ᱦᱟᱹᱠᱩ ᱥᱟᱵ ᱯᱮ ᱩᱲᱩᱠ ᱞᱮᱱᱟ ᱥᱮ ᱵᱟᱝᱟ ᱫᱟᱜ ᱠᱚᱢᱚᱜ ᱥᱳᱢᱳᱭ?
ᱟᱫᱚ ᱚᱱᱠᱟ ᱞᱮᱠᱟᱛᱮᱭ ᱫᱟᱜᱮᱜᱼᱟ ᱦᱟᱹᱠᱩ ᱥᱟᱵ ᱦᱮᱸ ᱦᱮᱞᱳ᱾
ᱦᱮᱸ ᱦᱮᱸ
ᱦᱮᱞᱳ, ᱦᱮᱸ ᱢᱮᱱᱮᱜ ᱟᱹᱧ ᱫᱟᱜ ᱛᱮᱦᱮᱱ ᱫᱚ ᱟᱫᱚ ᱚᱱᱠᱟ ᱞᱮᱠᱟ ᱫᱚ ᱵᱟᱭ ᱫᱟᱜ ᱮᱫᱟ ᱥᱮ ᱟᱫᱚ ᱦᱟᱠᱳ ᱫᱚᱢ ᱧᱟᱢ ᱠᱚᱣᱟ ᱚᱠᱟᱨᱮ, ᱠᱷᱮᱛ ᱠᱚᱨᱮ ᱫᱟᱜ ᱠᱚ ᱵᱟᱢ ᱛᱚᱸᱵᱟ ᱞᱮᱱᱠᱷᱟᱱ ᱦᱟᱠᱳ ᱫᱚ ᱚᱠᱟᱨᱮᱢ ᱧᱟᱢ ᱠᱚᱣᱟ ᱱᱚᱛᱮ ᱛᱚ ᱦᱟᱹᱠᱳ
ᱦᱩᱸ ᱟᱞᱮ ᱱᱚᱛᱮ ᱫᱚ ᱦᱟᱸᱜ ᱠᱤᱱᱛᱩ ᱚᱱᱟ ᱡᱟᱸᱦᱟ ᱫᱟᱜ ᱦᱩᱭ ᱞᱮᱱᱟ ᱩᱱ ᱥᱳᱢᱳᱭ ᱫᱚ ᱠᱤᱱᱛᱩ ᱵᱷᱟᱹᱜᱤ ᱜᱮ ᱦᱟᱠᱳ ᱠᱚ ᱨᱟᱠ ᱨᱟᱠᱟᱵ ᱵᱟᱲᱟ ᱞᱮᱱᱟ ᱱᱚᱣᱟ ᱨᱟᱥᱛᱟ ᱠᱚᱨᱮ ᱨᱟᱪᱟ ᱠᱚᱨᱮ ᱦᱮᱸᱥᱮ, ᱟᱨ ᱵᱳᱛᱽ ᱨᱮᱢᱟ ᱫᱟᱜ ᱢᱚ ᱢᱚᱴᱟᱢᱳᱴᱤ ᱢᱮᱱᱟᱜ ᱜᱮᱭᱟ ᱚᱱᱟ ᱠᱚᱨᱮ ᱦᱚᱸ ᱚᱱᱟ ᱠᱚᱨᱮ ᱦᱚᱸ ᱡᱟᱞᱟᱢ ᱮᱢ ᱵᱟᱲᱟ ᱦᱩᱳ ᱠᱟᱱ ᱜᱮᱭᱟ ᱦᱟᱸᱜ᱾
ᱦᱟᱸ
ᱟᱫᱚ ᱡᱮ ᱢᱮ ᱤᱧᱫᱚ ᱢᱟᱱᱮ ᱱᱚᱛᱮ ᱫᱚ ᱵᱮᱥᱤᱨ ᱵᱷᱟᱜᱽ ᱜᱮ ᱦᱟᱹᱠᱩ ᱥᱟᱵ ᱠᱚᱨᱮ ᱫᱚ ᱨᱟᱹᱥᱠᱟᱹ ᱜᱮᱠᱚ ᱛᱟᱸᱦᱮᱱᱟ ᱛᱚ ᱱᱤᱭᱟᱹ ᱥᱤ ᱥᱳᱢ ᱴᱨᱟᱠ ᱛᱟᱨᱯᱚᱨᱮ ᱡᱮᱠᱦᱚᱱ ᱥᱤ ᱦᱤᱭᱩᱜᱼᱟ ᱥᱮ ᱩᱱᱤ ᱛᱟᱭᱱᱚᱢ ᱛᱟᱭᱱᱚᱢ ᱛᱮ ᱡᱷᱚᱛᱚ ᱜᱚᱴᱟ ᱠᱚ ᱫᱟᱲᱟ ᱵᱟᱲᱟᱜᱼᱟ, ᱯᱩᱨᱟᱹ ᱢᱮᱞᱟ ᱞᱮᱠᱟ ᱧᱮᱞᱚᱜᱼᱟ ᱵᱳᱫ ᱴᱟᱜ ᱦᱮᱸ ᱥᱮ᱾
ᱟᱪᱪᱷᱟ ᱟᱪᱪᱷᱟ᱾
ᱮᱸ ᱟᱯᱮ ᱚᱱᱛᱮ ᱚᱝᱠᱟ ᱴᱨᱟᱠᱴᱟᱨ ᱛᱟᱭᱱᱚᱢ ᱚᱱᱛᱮ ᱦᱟᱹᱠᱳ ᱥᱟᱯ ᱠᱚ ᱳᱰᱳᱠᱚᱜ ᱜᱮᱭᱟ ᱥᱮ ᱵᱟᱝ?
ᱦᱮᱸ ᱦᱟᱹᱠᱩ ᱨᱚᱠᱚᱡ ᱱᱩᱝᱠᱩ ᱫᱚᱢᱮ ᱠᱚ ᱧᱟᱢᱚᱜᱼᱟ, ᱟᱫᱚ ᱯᱩᱲ ᱦᱟᱥᱟ ᱥᱮ ᱛᱟᱞᱦᱮ ᱩᱱᱟᱹᱜ ᱫᱚ ᱵᱟᱝ ᱤᱭᱟᱹᱜᱼᱟ ᱦᱮ ᱟᱹᱰᱤ ᱢᱚᱸᱡᱽ ᱟᱨ ᱞᱚᱥᱚᱫ ᱜᱚᱫᱚᱜᱼᱟ ᱟᱨ ᱡᱚᱛᱚ ᱚ ᱴᱟᱠᱴᱟᱨ ᱛᱟᱭᱚᱢ ᱛᱮ ᱡᱚᱛᱚ ᱠᱚ ᱪᱟᱯᱮᱜᱼᱟᱠᱚ᱾
ᱦᱮᱸ ᱦᱮᱸ ᱦᱮᱸ ᱦᱮᱸ᱾
ᱟᱪᱪᱷᱟ ᱟᱪᱪᱷᱟ, ᱟᱞᱮ ᱢᱟ ᱨᱮ ᱯᱩᱲ ᱦᱟᱥᱟ ᱢᱟ ᱛᱟᱦᱞᱮ ᱢᱟ ᱟᱹᱰᱤ ᱞᱚᱜᱚᱱ ᱜᱮ ᱦᱩᱭᱩᱜᱼᱟ, ᱦᱮᱸ ᱥᱮ?
ᱦᱮᱸ ᱟᱹᱰᱤ ᱞᱚᱜᱚᱱ ᱜᱮ ᱦᱩᱭᱩᱜᱼᱟ᱾ ᱟᱫᱚ ᱦᱚᱸᱜᱼᱚᱭ ᱫᱟᱜ ᱵᱟᱭ ᱫᱟᱜ ᱞᱮᱠᱷᱟᱱ ᱫᱚ ᱛᱚᱸᱵᱟᱜᱼᱟ ᱵᱟᱝᱠᱷᱟᱱ ᱫᱚ ᱱᱚᱣᱟ ᱯᱩᱲ ᱦᱟᱥᱟ ᱨᱮᱫᱚ ᱫᱟᱜ ᱟᱹᱰᱤ ᱞᱚᱜᱚᱱ ᱜᱮ ᱛᱚᱸᱵᱟᱜᱼᱟ᱾ ᱦᱮᱸ ᱟᱹᱰᱤ ᱛᱟᱲᱟᱛᱟᱹᱲᱤ ᱜᱮᱭ ᱥᱟᱵᱟᱭ ᱨᱚᱦᱚᱲ ᱦᱚᱸ ᱚᱝᱠᱟ ᱜᱮ ᱟᱹᱰᱤ ᱞᱚᱜᱚᱱ ᱜᱮ ᱨᱚᱦᱚᱲ ᱜᱚᱫᱚᱜ-ᱟ᱾
ᱦᱮᱸ ᱦᱮᱸ ᱦᱮᱸ᱾
ᱟᱯᱮ ᱚᱱᱛᱮ ᱫᱚ ᱛᱟᱦᱞᱮ ᱯᱩᱲ ᱦᱟᱥᱟ ᱵᱟᱝ?
ᱦᱮᱸ ᱦᱮᱸ, ᱟᱹᱰᱤ ᱴᱟ ᱜᱮ ᱯᱩᱨᱟᱹᱴᱟ ᱜᱮ ᱞᱮᱭ ᱜᱟᱱᱚᱜ-ᱟ ᱯᱩᱲ ᱦᱟᱥᱟ, ᱟᱫᱚ ᱪᱮᱜ ᱠᱟᱱᱟ ᱟᱞᱮ ᱫᱚ ᱱᱚᱛᱮ ᱫᱚ ᱵᱤᱨ ᱫᱤᱥᱚᱢ ᱥᱮ᱾ ᱛᱟᱦᱞᱮ ᱵᱤᱨ ᱫᱤᱥᱚᱢ ᱟᱞᱮ ᱵᱮ ᱢᱩᱪᱟᱹᱜ ᱟᱠᱟᱱᱟ ᱚᱱᱟ ᱵᱤᱨ ᱢᱩᱪᱟᱹᱜ ᱨᱮᱜᱮ ᱫᱤᱭᱮ ᱚᱱᱟ ᱛᱟᱭᱚᱢ ᱚᱱᱛᱮ ᱟᱫᱚ ᱠᱷᱮᱛ ᱮᱦᱚᱵ ᱠᱟᱱᱟ ᱨᱮᱜᱮ᱾
ᱟᱪᱪᱷᱟ ᱟᱪᱪᱷᱟ, ᱟᱪᱪᱷᱟ᱾
ᱛᱟᱨᱢᱟᱱᱮ ᱟᱯᱮ ᱢᱟ ᱚᱱᱠᱟ ᱯᱩᱬ ᱦᱟᱥᱟ ᱯᱮ ᱟᱹᱠᱷᱨᱤᱧ ᱦᱚᱸᱠᱩᱯᱮ ᱟᱹᱠᱷᱨᱤᱧ ᱜᱮᱭᱟ ᱵᱟᱝ?
ᱵᱟᱝ ᱚᱱᱟ ᱫᱚ ᱵᱟᱞᱮ ᱟᱠᱷᱨᱤᱧᱟ᱾ ᱟᱫᱚ ᱟᱠᱷᱨᱤᱧ ᱫᱚ ᱦᱟᱛᱟᱣᱟᱭ ᱚᱠᱚᱭ?
ᱛᱮ ᱥᱮ, ᱵᱟᱝᱟ ᱟᱞᱮ ᱱᱚᱛᱮ ᱠᱤᱱᱛᱩ ᱟᱹᱜᱩ ᱜᱮᱭᱟ ᱠᱚ ᱯᱩᱸᱲ ᱦᱟᱥᱟ ᱫᱚ᱾ ᱢᱟᱱᱮ ᱵᱟᱹᱧ ᱵᱟᱲᱟᱭᱟ ᱚᱱᱟ ᱫᱚ ᱚᱠᱟ ᱞᱮᱠᱟ ᱠᱚ ᱟᱠᱷᱨᱤᱧ ᱵᱟᱲᱟᱭᱟ ᱡᱟᱭᱦᱳᱠ ᱧᱮᱞ ᱵᱟᱲᱟ ᱠᱤᱨᱤᱧ ᱠᱟᱛᱮ ᱠᱚ ᱟᱹᱜᱩ ᱵᱟᱲᱟᱭᱟ ᱮ ᱚᱲᱟᱜ ᱦᱮᱸ ᱚᱲᱟᱜ ᱠᱟᱛ ᱞᱟᱹᱜᱤᱫ ᱦᱚᱸ ᱟᱵᱟᱨ ᱚᱱᱟ ᱨᱟᱪᱟᱨᱮ ᱫᱩᱞ ᱞᱟᱹᱜᱤᱫ ᱦᱚᱸ ᱡᱟᱛᱮ ᱫᱟᱜ ᱟᱞᱚ ᱡᱚᱢᱟᱜ ᱢᱟ᱾
ᱚ ᱦᱩᱭ ᱫᱟᱲᱮᱭᱟᱜᱼᱟ ᱦᱟᱸᱜ ᱟᱞᱮ ᱦᱚᱸᱛᱚ ᱱᱚᱣᱟ ᱯᱳᱬ ᱦᱟᱥᱟ ᱫᱚ ᱚᱱᱟᱜᱮ ᱢᱤᱫᱴᱟᱝ ᱵᱷᱟᱜᱮ ᱥᱩᱵᱤᱫᱷᱟ ᱢᱮᱱᱟᱜᱼᱟ ᱡᱟᱦᱟᱸ ᱫᱚ ᱱᱤᱝᱠᱟᱹ ᱡᱩᱫᱤᱢ ᱜᱤᱰᱤ ᱠᱟᱜᱼᱟ ᱞᱚᱥᱚᱫ ᱨᱮ ᱤᱭᱟᱹ ᱨᱟᱪᱟ ᱠᱚᱨᱮᱫ ᱚᱱᱟ ᱫᱚ ᱟᱨᱠᱤ ᱟᱹᱰᱤ ᱛᱟᱲᱟᱛᱟᱹᱲᱤ ᱨᱚᱦᱚᱲ ᱜᱚᱫᱚᱜᱼᱟ᱾ ᱤᱱᱠᱟᱹ ᱦᱮᱸ ᱵᱟᱹᱞᱤ ᱦᱟᱥᱟ ᱨᱮ ᱪᱮᱫ ᱠᱟ ᱫᱟᱜ ᱵᱟᱭ ᱥᱟᱵ ᱜᱮᱭᱟ ᱚᱱᱮ ᱚᱱᱠᱟ ᱜᱮ, ᱟᱹᱰᱤ ᱢᱚᱸᱡᱽ ᱵᱩᱡᱷᱟᱹᱜᱼᱟ᱾
ᱤᱱᱟᱹ ᱠᱷᱟᱹᱛᱤᱨ ᱜᱮ ᱱᱚᱛᱮ ᱨᱮᱫᱚ ᱚᱱᱟ ᱫᱚᱠᱚ ᱟᱹᱜᱩᱭ ᱜᱮᱭᱟ ᱴᱨᱟᱠᱴᱟᱨ ᱠᱚᱛᱮ ᱠᱚ ᱟᱹᱜᱩᱭ ᱜᱮᱭᱟ ᱟᱫᱚ ᱢᱟᱱᱮ ᱮᱸ ᱡᱚᱛᱚ ᱫᱷᱚᱨᱤᱡ ᱤᱧ ᱵᱟᱲᱟᱭᱟ ᱱᱚᱣᱟ ᱠᱚᱫᱚ ᱚᱱᱛᱮ ᱵᱤᱨ ᱫᱤᱥᱚᱢ ᱠᱷᱚᱱᱜᱮ ᱦᱟᱡᱩᱜ ᱠᱟᱱᱟ ᱦᱟᱸᱜ, ᱦᱮᱸ ᱥᱮ?
ᱚ ᱟᱫᱚ ᱩᱠᱩᱨ ᱱᱚᱛᱮ ᱠᱷᱚᱱᱟᱜ ᱫᱚ ᱚᱱᱠᱟ ᱞᱮᱠᱟ ᱫᱚ ᱵᱟᱝᱠᱚ ᱵᱟᱝᱠᱚ ᱦᱟᱛᱟᱣᱮᱫᱼᱟ᱾ ᱛᱚ ᱱᱚᱛᱮ ᱫᱚ ᱩᱠᱩᱨ ᱚᱱᱠᱟ ᱫᱚ ᱚᱠᱟᱨᱮᱦᱚ ᱟᱹᱶᱨᱤᱧ ᱧᱮᱞᱟ᱾ ᱚᱱᱟ ᱠᱷᱟᱹᱲᱤ ᱢᱟᱹᱴᱤ ᱵᱟᱲᱟᱭ ᱢᱮᱱᱟᱜᱼᱟ
ᱟᱪᱪᱷᱟ ᱟᱪᱪᱷᱟ ᱟᱪᱪᱷᱟ, ᱛᱟᱦᱚᱞᱮ ᱦᱚᱭᱛᱚ ᱮᱴᱟᱜ ᱥᱮᱫ ᱠᱷᱚᱱ ᱠᱚ ᱟᱹᱜᱩᱭᱟ ᱮᱭ᱾ ᱩᱸ᱾
ᱟᱫᱚ ᱚᱱᱛᱮ ᱫᱚ ᱛᱟᱞᱦᱮ ᱦᱩᱲᱩ ᱵᱟᱫ ᱟᱨ ᱪᱮᱫ ᱪᱟᱥ ᱠᱚ ᱦᱩᱭᱩᱜ-ᱟ
ᱦᱮᱸ?
ᱚᱸᱰᱮ ᱚᱱᱛᱮ ᱟᱯᱮ ᱥᱮᱫ ᱦᱳᱲᱳ ᱵᱟᱫ ᱠᱟᱛᱮᱫ
ᱦᱮᱸ ᱟᱞᱮ ᱱᱚᱛᱮ?
ᱟᱨ ᱪᱮᱫ ᱠᱚ ᱪᱟᱥ ᱦᱩᱭᱩᱜᱼᱟ?
ᱮᱸ ᱦᱩᱲᱩ ᱵᱟᱫ ᱠᱚᱛᱮ ᱫᱚ ᱟᱞᱮ ᱮᱠᱪᱩᱭᱮᱞᱤ ᱫᱚ ᱢᱮᱱᱫᱚ ᱦᱟᱸᱜ ᱦᱮᱸ ᱟᱸᱡᱚᱢ ᱠᱟᱱᱟ ᱟᱡᱸᱚᱢᱚᱜ ᱠᱟᱱᱟ᱾
ᱦᱩᱸ᱾
ᱟᱨᱮ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱᱟ᱾
ᱦᱮᱸ ᱟᱞᱮ ᱱᱚᱛᱮ ᱫᱚ ᱢᱮᱱ ᱫᱚ ᱵᱚᱞᱛᱮ ᱫᱚ ᱦᱟᱸᱜ ᱦᱩᱲᱩ ᱜᱮ ᱪᱟᱥᱚᱜᱼᱟ ᱟᱫᱚ ᱛᱟᱞᱟ ᱛᱟᱞᱟ ᱨᱮ ᱚᱝᱠᱟ ᱵᱟᱫᱟᱢ ᱠᱚ ᱛᱤᱞᱢᱤᱧ ᱠᱚ ᱮᱸ ᱚᱱᱟ ᱠᱚ ᱪᱟᱥᱚᱜ ᱜᱮᱭᱟ ᱦᱮᱸ ᱥᱮ᱾ ᱟᱫᱚ ᱟᱞᱮᱫᱚ ᱯᱮ ᱥᱤᱡᱤᱱ ᱪᱟᱥ ᱛᱚ ᱯᱮ ᱥᱤᱡᱤᱱ ᱨᱮᱜᱮ ᱟᱞᱮ ᱫᱚ ᱦᱩᱲᱩ ᱜᱮᱞᱮ ᱪᱟᱥᱟ᱾ ᱛᱚ ᱚᱱᱟ ᱛᱟᱞᱟ ᱛᱟᱞᱟᱨᱮ ᱵᱟᱫᱟᱢ ᱠᱚ ᱛᱤᱞᱢᱤᱧ ᱠᱚ᱾
ᱛᱮᱞᱟᱝ ᱜᱟᱞᱢᱟᱨᱟᱣᱟ
ᱚᱱᱟ ᱠᱷᱟᱹᱛᱤᱨ ᱦᱚᱭᱛᱚ ᱱᱮᱴᱣᱟᱨᱠ ᱴᱟᱜ ᱮ ᱯᱚᱵᱞᱮᱢ ᱮᱫᱟᱭ ᱢᱟᱱᱮ᱾
ᱚ ᱦᱩᱭ ᱫᱟᱲᱮᱜᱼᱟ ᱤᱧ ᱦᱚᱸ ᱱᱮᱜᱼᱮ ᱱᱤᱛᱚᱜ ᱧᱮᱞᱚᱜ ᱠᱟᱱᱟ ᱟᱫᱚ ᱱᱚᱛᱮ ᱦᱮᱸᱜᱼᱮ ᱛᱚᱜ ᱧᱮᱞᱫᱟ ᱫᱚᱢᱮ
ᱩᱸ
ᱮᱸ ᱫᱟᱹᱭ ᱠᱟᱨᱚᱱ ᱟᱹᱰᱤᱜᱟᱱ ᱜᱮ ᱨᱚᱲ ᱫᱚ ᱠᱟᱴᱟᱜ ᱠᱟᱱᱟ ᱦᱟᱸᱜ᱾ ᱦᱮᱸ ᱦᱮᱸ ᱮ ᱮᱸ ᱦᱮᱸ ᱛᱟᱦᱞᱮ ᱱᱚᱝᱠᱟ ᱜᱮ᱾ ᱦᱮᱸ ᱦᱮᱸ ᱦᱮᱸ ᱩᱸ